ᱦᱮᱸᱞᱳ
ᱦᱮᱸ ᱦᱮᱸ ᱡᱚᱦᱟᱨ ᱜᱮ ᱜᱚᱝᱠᱮ
ᱦᱳᱭ ᱜᱚᱝᱠᱮ ᱡᱚᱦᱟᱨ ᱜᱮ
ᱦᱳᱭ
ᱛᱟᱦᱚᱞᱮ ᱱᱟᱯᱟᱭ ᱵᱟᱲᱟ ᱜᱮᱛᱚ?
ᱦᱩᱸ ᱦᱳᱭ ᱱᱟᱯᱟᱭ ᱵᱟᱲᱟ ᱜᱮ ᱱᱤᱛᱚᱜ
ᱠᱷᱟᱱ ᱱᱤᱭᱟᱹ ᱜᱷᱟᱹᱲᱤᱡ ᱫᱚ ᱱᱟᱯᱟᱭ ᱵᱟᱲ ᱜᱮ ᱢᱤᱱᱟᱧᱟ ᱾ᱱᱟᱯᱟᱭ ᱵᱟᱲ ᱜᱮ ᱱᱤᱭᱟᱹ ᱜᱷᱟᱹᱲᱤᱡ ᱫᱚ᱾ ᱛᱟᱦᱚᱞᱮ ᱥᱮᱨᱢᱟ ᱡᱟᱹᱲᱤ ᱚᱠᱟ ᱞᱮᱠᱟ ᱦᱩᱭᱩᱜ ᱠᱟᱱᱟ ᱚᱱᱟ ᱫᱷᱟᱨᱮ?
ᱟᱹᱞᱤᱧ ᱥᱮᱫ ᱢᱟ ᱥᱮᱨᱢᱟ ᱡᱟᱹᱲᱤ ᱠᱟᱹᱴᱤᱡ ᱡᱟᱹᱥᱛᱤ ᱜᱮ ᱦᱩᱭᱩᱜ ᱠᱟᱱ ᱜᱮᱭᱟ᱾ ᱱᱤᱛᱚᱜ ᱦᱚᱸ ᱡᱟᱹᱲᱤᱭᱮᱫ ᱜᱮᱭᱟᱭ᱾ ᱟᱹᱵᱤᱱ ᱥᱮᱫ ᱫᱚ?
ᱟᱹᱞᱤᱧ ᱥᱮᱫ ᱦᱚᱸ ᱟᱹᱞᱤᱧ ᱥᱮᱫ ᱦᱚᱸ ᱦᱩᱭᱩᱜ ᱠᱟᱱᱟ ᱵᱷᱟᱜᱤ ᱜᱮ ᱢᱚᱴᱟᱢᱩᱴᱤ᱾ ᱛᱮᱦᱮᱧ ᱫᱚ ᱦᱜ ᱠᱷᱟᱱ ᱵᱷᱳᱨ ᱠᱷᱚᱱᱟᱜ ᱫᱟᱜ ᱮᱫᱟᱭ ᱛᱚ ᱮᱠᱷᱚᱱᱳ ᱡᱟᱹᱲᱤᱭᱮᱫ ᱜᱮᱭᱟᱭ ᱮᱠᱷᱚᱱᱚ᱾
ᱦᱮᱸ ᱦᱮᱸ᱾
ᱛᱮᱦᱮᱧ ᱫᱚ ᱦᱟᱜ ᱠᱷᱟᱱ᱾ ᱯᱩᱨᱟᱹ ᱞᱮᱛᱟᱲ ᱜᱮ ᱮᱢᱟᱜ ᱠᱟᱱ ᱥᱮᱛᱟᱜ ᱠᱷᱚᱱᱟᱜ᱾ ᱛᱟᱦᱚᱞᱮ ᱪᱟᱥ ᱠᱟᱹᱢᱤ ᱫᱚ ᱛᱤᱱᱟᱹᱜ ᱥᱟᱺᱜᱤᱧ?
ᱪᱟᱥ ᱠᱟᱹᱢᱤ ᱢᱟ ᱱᱤᱛᱚᱜ ᱦᱳᱲᱳ ᱠᱚ ᱨᱚᱦᱚᱭ ᱦᱩᱭᱩᱜ ᱠᱟᱱ᱾ ᱟᱫᱚ ᱪᱮᱫ ᱦᱚᱸ ᱵᱟᱝ ᱱᱤᱛᱚᱜ ᱚᱱᱟ ᱠᱚᱜᱮ ᱠᱟᱹᱢᱤ ᱦᱮᱱᱟᱜ-ᱟ᱾
ᱫᱚ ᱚᱱᱮ ᱞᱟᱦᱟ ᱜᱚᱫ ᱟᱠᱟᱱᱟ ᱵᱟᱝ ᱪᱟᱥ ᱠᱟᱹᱢᱤ ᱠᱚᱦᱚᱸ?
ᱦᱳᱭ ᱦᱳᱭ᱾
ᱟᱹᱞᱤᱸᱧ ᱥᱮᱫ ᱫᱚ᱾ ᱱᱚᱸᱛᱮ ᱠᱚ ᱦᱜ ᱠᱷᱟᱱ ᱨᱚᱦᱚᱭ ᱠᱚ ᱠᱷᱟᱱ ᱮᱦᱚᱵ ᱠᱟᱜᱼᱟ ᱠᱚ᱾ ᱟᱹᱞᱤᱸᱧ ᱫᱚᱠᱷᱟᱱ ᱵᱟᱝᱞᱤᱸᱧ ᱪᱟᱣ ᱟᱠᱟᱱᱟ ᱛᱠᱷᱟᱱ ᱚᱲᱟᱜ ᱥᱮᱫ ᱫᱚ᱾
ᱟᱪᱪᱷᱟ ᱛᱟᱦᱚᱞᱮᱵᱤᱱ ᱫᱚ ᱵᱟᱭᱨᱮ ᱨᱮᱜᱮ ᱛᱟᱦᱮᱱᱟ ᱵᱤᱱ ᱵᱟᱝ?
ᱦᱳᱭ ᱦᱳᱭ ᱵᱟᱭᱨᱮᱞᱤᱸᱧ ᱛᱟᱸᱦᱮᱱᱟ ᱟᱹᱞᱤᱸᱧ ᱫᱚ ᱠᱷᱟᱱ ᱚᱞᱚᱜ ᱠᱟᱱ ᱜᱮᱭᱟᱞᱤᱸᱧ ᱾
ᱟᱪᱪᱷᱟ᱾
ᱛᱟᱦᱞᱮ ᱟᱫᱚ ᱚᱞᱚᱜ ᱠᱷᱟᱹᱛᱤᱨ ᱪᱮᱫᱟᱜ ᱠᱷᱟᱱ ᱵᱟᱭ ᱜᱟᱱᱟ ᱾ ᱱᱚᱣᱟ ᱞᱚᱥᱚᱫ ᱨᱮ ᱠᱷᱟᱱ ᱾
ᱛᱟᱞᱮ?
ᱦᱮᱸ ᱞᱟᱹᱭ ᱵᱤᱱ᱾
ᱛᱟᱦᱚᱞᱮ ᱟᱹᱞᱤᱸᱧ ᱞᱤᱸᱧ ᱵᱟᱲᱟᱭ ᱫᱟᱲᱮᱭᱟᱜᱼᱟ ᱵᱤᱱ ᱛᱤᱱᱟᱹᱜ ᱨᱮᱵᱤᱸᱱ ᱚᱞᱚᱜ ᱠᱟᱱᱟ?
ᱤᱧᱹᱜ ᱠᱷᱟᱱ ᱥᱠᱩᱞ ᱨᱮᱜᱟᱸ ᱠᱷᱟᱱ ᱞᱤᱧ ᱚᱞᱚᱜ ᱠᱟᱱᱟ ᱱᱤᱭᱟᱹ ᱥᱮᱨᱢᱟ ᱜᱮ ᱢᱩᱪᱟᱹᱫᱳᱜ ᱠᱟᱱ ᱛᱟᱞᱤᱧᱟ ᱦᱟᱜ ᱠᱷᱟᱱ ᱥᱠᱩᱞ ᱫᱚ᱾
ᱟᱪᱪᱷᱟ ᱛᱟᱦᱚᱞᱮ ᱟᱹᱞᱤᱸᱧ ᱠᱷᱚᱱ ᱫᱚᱵᱤᱱ ᱢᱟᱨᱟᱝ ᱜᱮᱭᱟ ᱢᱤᱫ ᱥᱟᱨ ᱨᱮᱱ᱾
ᱟᱹᱵᱤᱱ ᱫᱚ ᱠᱟᱱ ᱛᱤᱱᱟᱹᱜ ᱨᱮ?
ᱟᱵᱮᱱᱟᱜ ᱱᱤᱭᱟᱹ ᱥᱟᱞ ᱢᱩᱪᱟᱹᱫᱚᱜ ᱠᱷᱟᱱ ᱫᱚ ᱟᱹᱞᱤᱸᱧᱟᱜ ᱱᱤᱭᱟᱹ ᱥᱟᱞ ᱯᱚᱨᱮᱨ ᱥᱟᱞ ᱢᱩᱪᱟᱹᱫᱚᱜᱼᱟ᱾
ᱟᱪᱪᱷᱟ ᱪᱪᱪᱷᱟ ᱪᱷᱟ ᱪᱮᱫ ᱛᱮ ᱛᱟᱦᱚᱞᱮ ᱵᱤᱱ ᱚᱞᱚᱜ ᱠᱟᱱᱟ?
ᱟᱞᱤᱸᱧ ᱫᱚ ᱥᱟᱭᱮᱱᱥ ᱛᱮᱜᱮ᱾
ᱪᱮᱫ ᱛᱮ?
ᱥᱟᱭᱮᱱᱥ ᱛᱮ᱾
ᱟᱪᱪᱷᱟ ᱟᱪᱪᱷᱟ ᱥᱟᱭᱮᱱᱥ ᱛᱮ ᱟᱹᱞᱤᱧ ᱦᱚᱸᱜ ᱠᱷᱟᱱ ᱥᱟᱭᱮᱱᱥ ᱛᱮ᱾
ᱟᱪᱪᱷᱟ ᱛᱟᱦᱮᱞᱮ ᱪᱮᱫ ᱵᱤᱱᱟᱜ ᱪᱮᱫ ᱛᱟᱦᱮᱸᱠᱟᱱᱟ ᱯᱤᱭᱳᱨ ᱥᱮᱱᱥ? ᱥᱮ ᱵᱟᱭᱳ ᱥᱮᱱᱥ ᱛᱟᱦᱮᱸ ᱠᱟᱱ ᱛᱟᱹᱵᱤᱱᱟ?
ᱟᱹᱞᱤᱸᱧ ᱫᱚ ᱠᱷᱟᱱ ᱵᱟᱭᱥᱟᱱᱥ ᱠᱟᱱ ᱛᱟᱹᱞᱤᱸᱧᱟ ᱟᱹᱞᱤᱸᱧᱟᱜ ᱫᱚ᱾
ᱚ ᱟᱹᱞᱤᱧ ᱦᱚᱸ ᱵᱟᱭᱥᱟᱱᱥ ᱜᱮ ᱾
ᱯᱤᱭᱳᱨ ᱥᱟᱭᱮᱱᱥ ᱫᱚ ᱵᱟᱝᱞᱤᱧ ᱦᱟᱛᱟᱣ ᱞᱮᱫᱼᱟ᱾ ᱮᱭ ᱠᱟᱨᱚᱱ ᱛᱮ ᱟᱹᱞᱤᱸᱧ ᱫᱚ ᱠᱷᱟᱱ ᱮᱴᱟᱜ ᱥᱮᱫ ᱨᱮ ᱠᱷᱟᱱ᱾ ᱞᱟᱹᱭᱤᱱ ᱢᱮᱱᱟᱜ ᱛᱟᱹᱟᱞᱤᱸᱧᱟ ᱛᱚ ᱮᱴᱟᱜ ᱥᱮᱫ ᱪᱟᱞᱟᱣᱱᱟ ᱾
ᱟᱪᱪᱷᱟ ᱛᱟᱦᱚᱞᱮ ᱞᱟᱦᱟᱛᱮ ᱪᱮᱫ ᱢᱟᱲᱟᱝ ᱥᱮᱫ ᱪᱮᱫ ᱵᱤᱱ ᱢᱚᱱᱮ ᱠᱟᱫᱟ?
ᱢᱟᱨᱟᱝ ᱥᱮ ᱢᱟᱨᱟᱝ ᱥᱮᱫ ᱫᱚ ᱠᱷᱟᱱ ᱰᱤᱯᱷᱮᱱᱥ ᱨᱮ ᱵᱚᱞᱚᱱ ᱨᱮᱱᱟᱜ ᱠᱩᱨᱩ ᱢᱩᱴᱩᱭ ᱫᱟᱞᱤᱧ ᱛᱚ᱾
ᱛᱟᱦᱚᱞᱮ ᱰᱤᱯᱷᱮᱱᱥ ᱨᱮ ᱡᱩᱫᱤ ᱵᱮᱱ ᱵᱚᱞᱚᱭᱟ ᱛᱟᱦᱚᱞᱮ ᱱᱤᱭᱟᱹ ᱵᱟᱨ ᱵᱚ ᱪᱷᱚᱨ ᱩᱱᱟᱹᱜ ᱵᱟᱝ ᱠᱚᱥᱴᱚ ᱨᱮᱦᱚᱸ ᱜᱟᱱ ᱠᱚᱜᱼᱟ ᱟᱨᱴᱥ ᱛᱮᱜᱮᱵᱤᱱ ᱯᱟᱲᱦᱟᱣ ᱠᱚᱜᱼᱟ᱾
ᱵᱟᱝ ᱵᱟ ᱟᱫᱚ ᱦᱟᱸᱜ ᱠᱷᱟᱱ ᱚ ᱱᱟ ᱨᱮᱦᱚᱸ ᱛᱚ ᱦᱟᱸᱜ ᱠᱷᱟᱱ ᱱᱟᱸᱜ ᱠᱷᱟᱱ ᱞᱟᱜᱟᱜ ᱛᱟᱵᱤᱱᱟ ᱱᱚᱣᱟ ᱠᱚᱫᱚ? ᱟᱹᱵᱤᱱᱟᱜ ᱠᱷᱟᱱ ᱚᱸᱰᱮ ᱦᱟᱸᱜ ᱠᱷᱟᱱ ᱟᱸᱡᱚᱢ ᱵᱤᱱ ᱠᱞᱤᱭᱟᱨᱞᱤ ᱢᱤᱫᱴᱮᱡ ᱠᱟᱛᱷᱟ ᱟᱹᱵᱤᱱᱟᱜ ᱦᱟᱸᱜ ᱠᱷᱟᱱ ᱚᱸᱰᱮ ᱪᱟᱱᱥ ᱵᱤᱱ ᱧᱟᱢᱟ ᱟᱥᱮ ᱵᱟᱝ? ᱪᱟᱥ ᱧᱟᱢ ᱠᱟᱛᱮ ᱟᱹᱵᱤᱱ ᱫᱚ ᱦᱟᱸᱜ ᱠᱷᱟᱱ ᱢᱮᱫ ᱫᱚ ᱦᱟᱸᱜ ᱠᱷᱟᱱ ᱞᱟᱜᱟᱜ ᱛᱟᱹᱵᱮᱱ ᱜᱮᱭᱟ᱾
ᱦᱩᱸ᱾
ᱢᱮᱫᱽ ᱛᱟᱯᱚᱨ ᱚᱱᱮ ᱡᱟᱦᱟᱸ ᱵᱟᱭᱳᱥᱟᱭᱮᱱᱥ, ᱚᱱᱟ ᱫᱚ ᱞᱟᱜ ᱞᱟᱜᱟᱜ ᱛᱟᱵᱮᱱ ᱜᱮᱭᱟ ᱵᱟᱭᱳᱥᱟᱭᱮᱱᱥᱚᱜ ᱦᱟᱸᱜ ᱠᱷᱟᱱ ᱚᱱᱟ ᱤᱫᱤ ᱠᱟᱛᱮᱜ ᱠᱤᱪᱷᱩ ᱚᱱᱠᱟᱱ ᱡᱤᱸᱱᱤᱥ ᱛᱟᱸᱦᱮᱱᱟ, ᱟᱹᱵᱤᱱ ᱢᱚᱱᱮ ᱠᱟᱜ ᱵᱤᱱ ᱟᱪᱪᱷᱟ ᱚᱱᱮ ᱤᱭᱟᱹ ᱨᱮ ᱵᱤᱱ ᱵᱚᱞᱚᱭᱱᱟ ᱮᱟᱨᱯᱳᱴᱥ ᱨᱮ ᱦᱮᱸᱥᱮ, ᱚᱱᱟ ᱨᱮᱫᱚ ᱦᱟᱹᱜ ᱠᱷᱟᱱ ᱟᱵᱤᱱ ᱞᱟᱜᱟᱜ ᱛᱟᱵᱤᱱ ᱜᱮᱭᱟ ᱛᱚ᱾
ᱦᱩᱸ ᱦᱩᱸ᱾
ᱚᱱᱟ ᱠᱚᱨᱮᱱᱟᱜ ᱮᱠᱡᱟᱢ ᱨᱮᱫᱚ ᱦᱟᱸᱜ ᱠᱷᱟᱱ ᱱᱚᱣᱟ ᱠᱚᱜᱮ ᱛᱟᱦᱮᱸᱱᱟ ᱯᱚᱛᱚᱵᱤᱸᱧ ᱧᱟᱢ ᱠᱟᱜᱼᱟ᱾
ᱦᱩᱸ᱾
ᱛᱟᱦᱞᱮ ᱚᱞᱚᱜ ᱠᱚ ᱪᱮᱫ ᱠᱟ ᱪᱟᱞᱟᱜ ᱠᱟᱱᱟ?
ᱚᱞᱚᱜ ᱠᱚᱧ ᱱᱤᱛᱚᱜ ᱛᱚᱢᱟ ᱦᱚᱸᱜ ᱚᱭ ᱛᱚ ᱥᱩᱨᱩ ᱫᱚ ᱱᱤᱭᱟᱹ ᱴᱟᱜ ᱵᱚᱪᱷᱚᱨ ᱜᱮ ᱵᱩᱡ ᱫᱟᱲᱮ ᱠᱟᱱᱟ ᱵᱤᱱ ᱛᱚ ᱟᱨ ᱱᱚᱝᱠᱟ ᱢᱟᱥᱴᱟᱨ ᱠᱚ ᱠᱚ ᱪᱷᱟᱹᱴᱟᱹᱭᱱᱟ ᱢᱟᱱᱮ ᱩᱱᱠᱩ ᱡᱟᱦᱟᱸᱭ ᱴᱤᱭᱩᱥᱮᱱ ᱢᱟᱥᱴᱟᱨ ᱠᱚ, ᱟᱫᱚ ᱟᱹᱰᱤ ᱥᱟᱵᱡᱮᱠᱴ ᱜᱮ ᱵᱟᱹᱞᱤᱧ ᱧᱟᱢ ᱫᱟᱭᱮᱜ ᱠᱚᱣᱟ ᱴᱤᱭᱩᱥᱮᱱ ᱴᱤᱪᱟᱨ, ᱟᱫᱚ ᱠᱟᱹᱴᱤᱡ ᱥᱚᱢᱚᱥ ᱥᱟ ᱯᱟᱲᱟᱜ ᱠᱟᱱᱟ ᱚᱱᱟ ᱥᱟᱵᱡᱮᱠᱴ ᱠᱚ ᱡᱮᱢᱚᱱ ᱠᱮᱢᱮᱥᱴᱨᱤ ᱟᱨ ᱯᱷᱤᱡᱤᱠᱥ ᱚᱱᱟ ᱠᱚᱢᱟ ᱵᱟᱹᱞᱤᱧ ᱧᱟᱢ ᱞᱮᱫ ᱠᱚᱣᱟ ᱴᱤᱪᱟᱨ ᱦᱚᱸᱜ-ᱚᱭ ᱱᱤᱭᱟᱹᱴᱟᱜ ᱢᱟᱥ ᱞᱤᱧ ᱯᱟᱲᱦᱟᱜ ᱠᱟᱱᱟ᱾ ᱠᱮᱢᱮᱥᱴᱨᱤ ᱫᱚ ᱮᱠᱷᱚᱱᱳᱣ ᱟᱣᱨᱤᱧ ᱧᱟᱢᱟ ᱠᱤᱱᱛᱩ ᱯᱷᱤᱡᱤᱠᱥ ᱫᱚᱞᱤᱧ ᱧᱟᱢ ᱠᱟᱫᱟ᱾
ᱚ ᱟᱵᱤᱱ
ᱟᱵᱤᱱᱟᱜ ᱫᱚ ᱪᱮᱫ ᱠᱚ ᱥᱟᱵᱡᱮᱠᱴ ᱛᱟᱦᱮᱸ ᱠᱟᱱ ᱜᱮᱭᱟ?
ᱟᱹᱵᱤᱱ ᱪᱮᱫ ᱛᱮᱵᱤᱱ ᱯᱟᱲᱟᱜ ᱠᱟᱱᱟ, ᱪᱤᱠᱤ ᱛᱮ ᱥᱮ ᱟᱱᱮ ᱵᱟᱝᱞᱟ ᱛᱮ?
ᱟᱵ ᱢᱟᱱᱮ ᱟᱹᱵᱤᱱᱟᱜ ᱨᱚᱲ ᱠᱟᱹᱴᱤᱡ
ᱦᱮᱞᱳ᱾
ᱦᱮᱸ ᱦᱮᱸ ᱱᱤᱛᱚᱜ ᱟᱡᱚᱢᱚᱜ ᱠᱟᱱᱟ᱾
ᱟ ᱞᱟᱹᱭ ᱫᱟᱹᱧ ᱟᱵᱤᱱᱟᱜ ᱫᱚ ᱢᱟᱱᱮ ᱪᱤᱠᱤ ᱥᱮ ᱵᱟᱝᱞᱟ ᱠᱟᱱ ᱛᱟᱵᱤᱱᱟ?
ᱟᱞᱤᱧᱟᱜ ᱫᱚ ᱵᱟᱝᱞᱟ ᱠᱟᱱ ᱛᱟᱞᱤᱧᱟ ᱾
ᱟᱹᱵᱤᱱ ᱛᱟᱦᱞᱮ ᱤᱭᱟᱹ ᱨᱮᱵᱤᱱ, ᱟᱹᱞᱤᱧ ᱫᱚ ᱪᱤᱠᱤ ᱠᱟᱱ ᱛᱟᱹᱞᱤᱧᱟ ᱦᱟᱸᱜ ᱠᱷᱟᱱ᱾
ᱟᱪᱪᱷᱟ᱾
ᱢᱟᱱᱮ ᱟᱹᱞᱤᱧ ᱡᱟᱦᱟᱸ ᱤᱥᱠᱩᱞ ᱨᱮᱜ ᱦᱟᱸᱜ ᱠᱷᱟᱱ ᱱᱤᱛᱚᱜ ᱢᱮᱱᱟᱜ ᱞᱤᱧᱟ ᱱᱚᱣᱟ ᱨᱮᱫᱚ ᱦᱟᱸᱜ ᱠᱷᱟᱱ ᱮᱠᱪᱩᱭᱟᱹᱞᱤ ᱢᱟᱱᱮ ᱢᱤᱰᱤᱭᱟᱢ ᱨᱮᱫᱚ ᱵᱟᱹᱱᱩᱜ ᱟᱛᱚ, ᱦᱟᱸᱜ ᱠᱷᱟᱱ ᱟᱞᱮ ᱪᱤᱠᱤ ᱢᱤᱰᱤᱭᱟᱢ ᱨᱮᱫᱚ ᱦᱟᱸᱜ ᱠᱷᱟᱱ ᱵᱟᱹᱱᱩᱜ ᱛᱟᱞᱮᱭᱟ, ᱜᱚᱝᱠᱮ ᱠᱚ ᱵᱟᱹᱱᱩᱜ ᱠᱚᱣᱟ ᱛᱚ,
ᱟᱪᱪᱷᱟ᱾
ᱢᱤᱫ ᱢᱟᱱᱮ ᱢᱤᱰᱤᱭᱟᱢ ᱫᱚ ᱥᱟᱱᱛᱟᱞᱤ ᱠᱟᱱ ᱛᱟᱞᱤᱧᱟ ᱟᱫᱚ ᱦᱟᱸᱜ ᱠᱷᱟᱱ ᱢᱟᱱᱮ ᱠᱮᱞᱟᱥ ᱫᱚ ᱠᱷᱟᱱ ᱵᱟᱝᱞᱟ ᱢᱤᱰᱤᱭᱟᱢ ᱪᱟᱞᱟᱜ ᱦᱩᱭᱩᱜ ᱠᱟᱱ ᱛᱟᱞᱤᱧᱟ ᱦᱟᱸᱜ ᱠᱷᱟᱱ ᱾ ᱱᱚᱛᱮ ᱨᱮᱜᱮᱞᱤᱧ ᱠᱚᱨᱟᱣ ᱭᱮᱜ-ᱟ᱾ ᱪᱤᱠ ᱪᱤᱠᱟᱹᱭᱟ ᱵᱮᱱ ᱦᱟᱸᱜ ᱠᱷᱟᱱ ᱯᱟᱲᱦᱟᱣ ᱠᱚ ᱦᱩᱭᱩᱜ-ᱟ ᱥᱮ
ᱦᱳᱭ ᱦᱳᱭ
ᱵᱟᱝᱞᱟ ᱟᱹᱵᱤᱱ ᱵᱟᱝᱞᱟ ᱛᱮᱵᱤᱱ ᱯᱟᱲᱦᱟᱜ ᱠᱟᱱᱟ ᱛᱟᱦᱞᱮ ᱢᱟᱱᱮ ᱚᱱᱞᱟᱭᱤᱱ ᱜᱮᱛᱚ ᱴᱤᱭᱩᱥᱮᱱ ᱧᱟᱢᱚᱜ ᱠᱟᱱᱟ᱾
ᱦᱳᱭ ᱚᱱ ᱞᱟᱭᱤᱱ ᱛᱮᱫᱚ ᱵᱳᱨᱰ ᱴᱤᱥ ᱛᱟᱭᱚᱢᱚᱜ ᱠᱟᱱᱟᱭ ᱠᱤᱱᱛᱩ ᱵᱩᱡ ᱫᱟᱲᱮ ᱭᱟᱜ ᱠᱮᱵᱤᱱ ᱛᱚ, ᱢᱟᱱᱮ ᱪᱮᱫ ᱤᱧ ᱞᱟᱹᱭᱟ? ᱮ ᱯᱷᱳᱱ ᱛᱤᱨᱮ ᱛᱟᱦᱮᱸ ᱞᱮᱠᱷᱟᱱ ᱫᱚ ᱟᱫᱚ ᱯᱟᱲᱦᱟᱣ ᱨᱮᱱᱟᱜ ᱠᱚᱫᱚ ᱢᱚᱱᱮ ᱵᱟᱭ ᱦᱤᱡᱩᱜᱼᱟ᱾
ᱦᱮᱸ ᱚᱱᱟ ᱦᱚᱸ ᱠᱟᱛᱷᱟ ᱠᱟᱱᱟ, ᱵᱤᱱᱫᱟᱥ ᱵᱤᱱ ᱴᱤᱠ ᱠᱟᱜᱼᱟ ᱟᱫᱚ ᱟᱡᱚᱢ ᱵᱤᱱ ᱦᱮᱸ ᱢᱮᱛᱟᱯᱚᱨᱮ ᱞᱟᱹᱭᱮ ᱟᱞᱤᱧ ᱟᱹᱵᱤᱱ ᱯᱷᱳᱱ ᱦᱟᱜ ᱠᱷᱟᱱ ᱚᱠᱟ ᱞᱮᱠᱟ ᱵᱤᱱ ᱵᱮᱵᱚᱦᱟᱨᱮᱫ ᱠᱷᱟᱱ ᱩᱱᱤ ᱫᱚ ᱚᱱᱠᱟᱭ ᱵᱮᱵᱚᱦᱟᱨᱚᱜ ᱟᱭ ᱥᱮ᱾
ᱦᱩᱸ
ᱟᱵᱤᱱ ᱡᱩᱫᱤ ᱵᱮᱱ ᱞᱟᱹᱭ ᱠᱷᱟᱱ ᱱᱚᱣᱟ ᱢᱟᱱᱮ ᱵᱷᱟᱹᱜᱤ ᱠᱟᱹᱢᱤ ᱨᱮ ᱛᱟᱦᱞᱮ ᱩᱱᱤ ᱵᱷᱟᱹᱜᱤ ᱠᱟᱹᱢᱤ ᱨᱮᱜᱮᱭ ᱵᱮᱵᱚᱦᱟᱨᱚᱜᱼᱟᱭ, ᱟᱵᱤᱱ ᱡᱩᱫᱤ ᱵᱮᱱ ᱞᱟᱹᱭᱟᱜ ᱠᱷᱟᱱ
ᱠᱟᱹᱢᱤ ᱨᱮ ᱵᱮᱵᱚᱦᱟᱨᱟᱞᱤᱧ, ᱵᱟᱜ ᱜᱟᱱᱚᱜ-ᱟ ᱥᱮ᱾ ᱟᱱᱟ ᱯᱷᱳᱱ ᱯᱮ ᱤᱭᱟᱹ ᱜᱮᱭᱟ᱾
ᱦᱳᱭ ᱦᱳᱭ, ᱠᱟᱹᱴᱤᱡ ᱟᱵᱤᱱᱟᱜ ᱴᱟᱣᱟᱨ ᱰᱤᱥᱴᱟᱵ ᱫᱟᱭ ᱟᱨᱠᱤ, ᱦᱮᱸ᱾
ᱱᱤᱛᱚᱜ ᱴᱷᱤᱠ ᱜᱮᱭᱟ?
ᱟᱹᱵᱤᱱ ᱥᱮᱜ ᱟᱥᱟ ᱠᱚᱨᱤ, ᱠᱟᱹᱴᱤᱡ ᱫᱤᱠᱩ ᱠᱚ ᱦᱮᱸ ᱱᱤᱛᱚᱜ ᱴᱷᱤᱠ ᱜᱮᱭᱟ ᱟᱵᱤᱱ ᱥᱮ ᱟᱥᱟ ᱠᱚᱨᱮ ᱠᱟᱹᱴᱤᱡ ᱡᱟᱹᱥ ᱴᱷᱤᱠ ᱜᱮᱭᱟ, ᱫᱤᱠᱩ ᱠᱚ ᱦᱮᱱᱟᱜ ᱠᱚ ᱜᱮᱭᱟ ᱵᱤᱱ ᱫᱷᱟᱨᱮ ᱯᱟᱥᱮ ᱨᱮ᱾
ᱦᱮᱸ ᱢᱮᱱᱟᱜ ᱠᱚᱣᱟ ᱵᱚᱞᱛᱮ ᱟᱫᱚ ᱠᱷᱟᱱ ᱟᱞᱮ ᱱᱚᱣᱟ ᱡᱟᱦᱟᱸ ᱯᱮ ᱦᱚᱲ ᱢᱮᱱᱟᱜ ᱞᱮᱭᱟ ᱦᱟᱸᱜ ᱠᱷᱟᱱ ᱦᱳᱥᱴᱮᱞ ᱨᱮ᱾
ᱦᱳᱭ
ᱟᱫ ᱟᱫᱚ ᱱᱚᱸᱰᱮ ᱤᱭᱟᱹ ᱦᱩᱭᱩᱜ ᱠᱟᱱᱟ ᱛᱚ ᱨᱚᱛᱷ ᱡᱟᱛᱨᱟ ᱨᱮᱱᱟᱜ
ᱮᱱᱦᱚ ᱚᱸᱰᱮ ᱚᱱᱩᱥᱴᱷᱟᱱ ᱦᱩᱭᱩᱜ ᱠᱟᱱ ᱜᱮᱭᱟ ᱩᱞᱴᱟᱹ ᱨᱚᱛ ᱛᱤᱥ ᱢᱟᱱᱮ ᱩᱞᱴᱟᱹ ᱯᱚᱨᱡᱚᱱᱛᱚ ᱠᱟᱱ ᱦᱳᱭᱛᱟᱲᱼᱟ᱾
ᱦᱮᱸ ᱠᱟᱹᱴᱤᱡ ᱟᱨᱠᱤ ᱱᱚᱭᱮᱥ ᱠᱚ ᱦᱤᱡᱩᱜ ᱠᱟᱱ ᱜᱮᱭᱟ ᱛᱚ ᱠᱟᱹᱴᱤᱡ ᱠᱟᱹᱴᱤᱡ ᱞᱤᱧ ᱧᱟᱢ ᱫᱟ᱾
ᱦᱳᱭ ᱦᱳᱭ ᱦᱳᱭ ᱦᱳᱭ᱾
ᱟᱫᱚ ᱱᱚᱣᱟ ᱨᱮᱢᱟ ᱚᱯᱥᱚᱱ ᱵᱟᱹᱱᱩᱜᱼᱟ ᱛᱮᱢᱱᱤ᱾
ᱦᱳᱭ ᱟᱫᱚ ᱦᱟᱜ ᱠᱷᱟᱱ ᱥᱩᱨ ᱨᱮ ᱦᱩᱭᱩᱜ ᱠᱟᱱᱟ ᱛᱚ ᱾
ᱦᱳᱭ ᱛᱟᱦᱚᱞᱮ ᱱᱤᱛᱳᱜ ᱫᱚ ᱟᱹᱵᱤᱱ ᱚᱠᱟᱨᱮ ᱦᱮᱱᱟᱜ ᱵᱤᱱᱟ?
ᱟᱞᱮ ᱫᱚ ᱟᱞᱮ ᱫᱚ ᱚᱠᱷᱟᱱ ᱦᱳᱥᱴᱮᱞ ᱨᱮ ᱢᱮᱱᱟᱜ ᱞᱤᱧᱟ ᱦᱳᱥᱴᱮᱞ ᱨᱮ ᱦᱳᱥᱴᱮᱞ ᱨᱮ ᱾ ᱟᱹᱵᱤᱱ ᱫᱚ?
ᱟᱹᱞᱤᱧ ᱫᱚ ᱚᱲᱟᱜ ᱨᱮᱜᱮ᱾
ᱟᱪᱪᱷᱟ ᱟᱪᱪᱷᱟ ᱟᱪᱪᱷᱟ ᱦᱮ ᱟᱫᱚ ᱵᱟᱝ ᱵᱟᱝ ᱛᱤᱱᱟᱹᱜ ᱥᱟᱺᱜᱤᱧᱟ ᱟᱯᱮᱱ ᱠᱷᱚᱜ ᱢᱟᱱᱮ ᱟᱵᱤᱱᱟᱜ ᱤᱥᱠᱩᱞ᱾
ᱟᱹᱞᱤᱧᱟᱜ ᱤᱥᱠᱩᱞ ᱪᱟᱨ ᱠᱤᱞᱳᱢᱤᱴᱟᱨ᱾
ᱛᱟᱦᱞᱮ ᱥᱟᱢᱱᱮ ᱜᱮᱭᱟ ᱛᱚ ᱵᱤᱥᱤ ᱫᱚ ᱵᱟᱝ ᱥᱟᱹᱝᱜᱤᱧᱟ᱾
ᱦᱳᱭ ᱢᱟᱱᱮ ᱟᱫᱚ ᱤᱥᱠᱩᱞ ᱫᱚ ᱦᱮᱱᱟᱜᱼᱟ ᱦᱟᱭ ᱤᱥᱠᱩᱞ ᱜᱮ᱾ ᱮᱜ ᱢᱟᱱᱮ ᱛᱟᱲᱟᱢ ᱛᱮᱜᱮ ᱪᱟᱞᱟᱣ ᱦᱩᱭᱩᱜᱼᱟ ᱚᱲᱟᱜ ᱠᱷᱚᱱ ᱮᱠ ᱠᱤᱞᱳᱢᱤᱴᱟᱨ ᱦᱚᱸ ᱵᱟᱝ ᱚᱱᱟ ᱞᱟᱦᱟ ᱨᱮᱜᱮ᱾ ᱚᱱᱟ ᱨᱮᱫᱚ ᱥᱟᱭᱮᱱᱥ ᱵᱟᱞᱤᱧ ᱧᱟᱢ ᱞᱟᱜᱼᱟ᱾
ᱟᱪᱪᱷᱟ᱾
ᱢᱟᱱᱮ ᱥᱟᱭᱮᱱᱥ ᱥᱟᱵᱽᱡᱮᱠᱴ ᱠᱚᱜᱮ ᱵᱟᱹᱱᱩᱜᱼᱟ ᱴᱤᱪᱟᱨ ᱦᱚᱸ ᱵᱟᱹᱱᱩᱜ ᱠᱚᱣᱟ᱾ ᱛᱚ ᱚᱸᱰᱮ ᱥᱟᱭᱮᱱᱥ ᱵᱟᱞᱤᱧ ᱦᱟᱛᱟᱣ ᱞᱟᱜ-ᱟ ᱛᱟᱨᱯᱚᱨᱮ᱾ ᱟᱨ ᱢᱤᱫᱴᱟᱝ ᱤᱥᱠᱩᱞ ᱛᱟᱦᱮᱸ ᱠᱟᱱᱟ ᱳᱭ ᱫᱚᱥ ᱠᱤᱞᱳᱢᱤᱴᱟᱨ ᱢᱚᱫᱽᱫᱷᱮ ᱨᱮ ᱟᱫᱚ ᱚᱱᱟ ᱫᱚ᱾ ᱥᱟᱺᱜᱤᱧᱚᱜ ᱠᱟᱱᱟ ᱟᱨ ᱥᱟᱺᱜᱤᱧᱚᱜ ᱦᱚᱛᱮᱡ ᱛᱮ ᱵᱟᱹᱞᱤᱧ ᱦᱟᱛᱟᱣ ᱞᱮᱫᱼᱟ ᱟᱫᱚ᱾ ᱪᱟᱨ ᱠᱤᱞᱳᱢᱤᱴᱟᱨ ᱨᱮ ᱢᱤᱫᱴᱮᱡ ᱤᱥᱠᱩᱞᱤᱧ ᱧᱟᱢ ᱠᱮᱫᱟ ᱡᱟᱦᱟᱸ ᱞᱮᱠᱟᱛᱮ᱾
ᱦᱳᱭ ᱛᱟᱦᱞᱮ ᱵᱟᱝ ᱢᱟᱱᱮ ᱦᱟᱯᱮᱱ ᱫᱤᱱ ᱪᱮᱫ ᱪᱤᱱᱛᱟᱹ ᱵᱷᱟᱵᱱᱟ ᱢᱮᱱᱟᱜ ᱛᱟᱵᱮᱱᱟ ᱦᱟᱯᱮᱱ ᱫᱤᱱᱟᱜ?
ᱦᱟᱯᱮᱱ ᱫᱤᱱ ᱨᱮ ᱫᱚ ᱟᱫᱚ ᱪᱮᱫ ᱤᱧ ᱞᱮᱭᱟ ᱱᱤᱛᱚᱜ ᱟᱴᱷᱮᱨᱚ᱾ ᱵᱚᱪᱷᱚᱨ ᱫᱷᱟᱹᱵᱤᱡ ᱫᱚᱞᱤᱧ ᱴᱨᱟᱭᱟ ᱟᱨᱠᱤ᱾ ᱱᱚᱝᱠᱟ ᱡᱟᱦᱟᱱᱟᱜ ᱰᱤᱯᱷᱮᱱᱥ ᱠᱚ ᱟᱨᱠᱤ ᱡᱟᱦᱟᱱᱟᱜ ᱜᱮ᱾ ᱟᱨᱢᱤᱱᱟ ᱪᱟᱹᱠᱨᱤ ᱠᱚ᱾
ᱦᱳᱭ ᱦᱮᱸ ᱦᱮᱸ ᱢᱮᱱᱟᱜ ᱫᱚ᱾ ᱮᱠᱷᱚᱱ ᱢᱟᱱᱮ ᱤᱭᱟᱹ ᱫᱚ ᱟᱨᱮ ᱛᱟᱵᱤᱱᱟ ᱵᱟ ᱮᱭᱤᱴᱤᱱ ᱫᱚ ᱟᱨᱮᱭᱟ ᱛᱟᱵᱤᱱᱟ?
ᱦᱟᱜ ᱟᱣᱨᱤ ᱟᱣᱨᱤ᱾ ᱟ ᱟᱹᱰᱤᱛ ᱱᱚᱭᱮᱥ ᱯᱟᱲᱟᱣᱱᱟ ᱟᱞᱮ ᱜᱮ᱾
ᱥᱮ ᱮᱭᱤᱴᱴᱤᱱ ᱡᱩᱫᱤ ᱦᱩᱭ ᱠᱚᱜ ᱛᱟᱵᱮᱱᱟ ᱢᱟᱱᱮ ᱧᱟᱢ ᱠᱮᱭᱟᱵᱤᱱ ᱛᱚ ᱟᱫᱚ ᱮᱭᱤᱴᱴᱤᱱ ᱦᱟᱱᱮ᱾ ᱥᱟᱲᱮ ᱥᱚᱛᱮᱨᱚ ᱨᱮ ᱢᱮᱱᱟᱜᱼᱟ ᱢᱤᱫᱴᱟᱝ ᱮᱠᱷᱚᱱ ᱫᱚ ᱚᱱᱟ ᱫᱚ ᱵᱟᱝᱠᱚ ᱟᱲᱟᱛᱟᱲᱟᱵᱚᱱᱟ ᱯᱷᱨᱚᱢ᱾
ᱛᱵᱩᱨᱤ ᱯᱩᱨᱟᱹ ᱯᱩᱨᱤ ᱥᱟᱛᱮᱨᱚ ᱟᱹᱣᱨᱤ ᱦᱩᱭᱩᱜᱼᱟ᱾
ᱟᱪᱪᱷᱟ ᱟᱪᱪᱷᱟ᱾
ᱢᱟᱱᱮ ᱮᱡ ᱞᱟᱦᱟ ᱨᱮᱜᱮ ᱞᱤᱧ᱾ ᱮᱡ ᱞᱟᱦᱟ ᱨᱮᱜᱮᱞᱤᱧ ᱵᱷᱩᱨᱛᱤ ᱞᱮᱱᱟ ᱛᱚ ᱟᱨᱠᱤ ᱛᱳᱣᱨᱤ ᱦᱩᱭᱩᱜ ᱛᱟᱞᱤᱱᱟ᱾
ᱟᱫᱚ ᱪᱮᱫ ᱮᱢ ᱞᱟᱭᱟ ᱱᱟᱣᱟ ᱵᱤᱱ ᱢᱟᱱᱮ ᱚᱱᱠᱟ ᱥᱚᱛᱮᱨᱚ ᱛᱮ ᱫᱚ᱾ ᱥᱚᱛᱮᱨᱚ ᱥᱲᱮ ᱥᱚᱛᱨᱚ ᱢᱟᱱᱮ ᱦᱤᱡᱩᱜ ᱠᱟᱱ ᱥᱮᱨᱢᱟ ᱛᱮ ᱵᱟᱝ ᱵᱤᱱ ᱵᱟᱝ ᱦᱩᱭᱩᱜ ᱛᱟᱵᱤᱱ ᱛᱮ?
ᱦᱮᱸ ᱦᱩᱭᱩᱜᱼᱟ ᱦᱩᱭᱩᱜᱼᱟ ᱦᱮᱸ᱾
ᱦᱤᱡᱩᱜ ᱠᱟᱱ ᱯᱷᱮᱵᱽᱨᱩᱣᱟᱨᱤ ᱪᱟᱸᱫᱚ ᱛᱩᱫᱩ ᱟᱜ ᱠᱷᱟᱱ ᱩᱱ ᱢᱤᱫᱴᱟᱝ ᱥᱚ ᱥᱚᱛᱮᱨᱚ ᱵᱚᱭᱚᱥ ᱦᱱᱟᱜ᱾
ᱛᱟᱦᱚᱞᱮ ᱟᱹᱵᱤᱱ ᱫᱚ ᱱᱤᱛᱚᱜ ᱯᱟᱨᱷᱚᱱᱟ ᱨᱮᱱᱟᱜ ᱥᱳᱚᱢᱚᱭ ᱦᱩᱭ ᱠᱟᱱᱟᱱ ᱛᱟᱹᱵᱤᱱᱟ ᱛᱚ ᱛᱟᱦᱚᱞᱮ᱾
ᱦᱳᱭ ᱵᱟᱨᱛᱚᱱᱟ ᱥᱚᱢᱚᱭ ᱫᱚ ᱦᱩᱭ ᱠᱟᱱᱟ ᱮᱠᱷᱚ᱾
ᱟᱹᱞᱤᱧ ᱦᱚᱸ ᱛᱟᱦᱮᱸ ᱵᱟᱲᱟ ᱠᱟᱱᱟ ᱞᱤᱧ᱾ ᱟᱫᱚ ᱵᱟᱲᱟᱭᱟ ᱞᱤᱧ ᱚᱱᱟ ᱠᱚᱫᱚ ᱛᱟᱦᱚᱞᱮ ᱟᱫᱚ᱾ ᱵᱚᱲᱚ ᱜᱤᱫᱽᱨᱟᱹ ᱛᱚ ᱩᱱᱟᱜ ᱵᱟᱠᱚ ᱪᱟᱞᱟᱜ ᱜᱮᱭᱟ᱾
ᱟᱫᱚᱜ ᱠᱷᱟᱱ ᱟᱞᱮ ᱜᱮᱛᱚᱜ ᱠᱷᱟᱱ᱾
ᱦᱳᱭ ᱛᱟᱦᱞᱮ ᱪᱟᱞᱟᱜ ᱜᱮᱭᱟᱵᱮᱱ ᱥᱮ ᱪᱮᱫ?
ᱦᱮᱸ ᱠᱷᱩᱵ ᱠᱚᱢ ᱢᱟᱡᱮ ᱢᱟᱡᱮ᱾ ᱟᱞᱤᱧ ᱦᱚᱸ ᱥᱮᱨᱚᱠᱚᱢ ᱫᱚ ᱪᱟᱞᱟᱣ ᱫᱚ ᱵᱟᱝ ᱦᱩᱭᱩᱜ ᱜᱤᱭᱟ᱾
ᱦᱮᱸ ᱟᱹᱵᱤᱱᱤ ᱜᱟᱛᱮ ᱞᱟᱹᱭᱫᱟᱭ᱾
ᱦᱮᱸ ᱟᱫᱚ ᱵᱩᱡ ᱫᱟᱵᱤᱱ ᱛᱚ ᱠᱷᱟᱱ ᱚᱠᱟ ᱞᱮᱠᱟ ᱢᱚᱱᱮ ᱫᱚ᱾
ᱦᱮᱸ ᱠᱟᱤᱡᱤ ᱜᱚᱞᱯᱷᱚ᱾ ᱜᱚᱞᱯᱷᱚ ᱞᱮᱠᱷᱟᱱ ᱜᱮ ᱞᱤᱭ ᱠᱚ᱾ ᱮᱴᱟᱜ ᱦᱚᱲ ᱥᱟᱛᱮᱜ-ᱮ ᱜᱚᱞᱯᱷᱚᱭ ᱫᱟᱭ ᱵᱩᱡᱫᱟᱲᱮ ᱠᱟᱹᱱᱟᱹᱧ ᱤᱧ ᱦᱚᱸ, ᱠᱟᱨᱚᱱ ᱤᱧ ᱦᱚᱸ ᱱᱚᱛᱮ ᱜᱨᱟᱣᱩᱱᱰ ᱠᱚᱨᱮᱜᱧ ᱜᱚᱞᱯᱷᱚ ᱵᱟᱲᱟᱭᱟ ᱟᱫᱚ ᱠᱚ ᱢᱚᱱᱮᱭᱟ ᱟᱨᱠᱤ᱾
ᱟᱫᱚ ᱚᱱᱟ ᱚᱱᱟ ᱜᱮᱛᱚ ᱠᱷᱟᱱ ᱢᱚᱱᱮᱭᱟ ᱠᱚ ᱢᱟᱱᱮ ᱱᱤᱭᱟᱹ ᱵᱚᱭᱮᱥ ᱨᱮᱫᱚ ᱦᱟᱸᱜ ᱠᱷᱟᱱ ᱟᱵᱤᱱ ᱡᱩᱫᱤ ᱡᱟᱦᱟᱸᱭ ᱥᱟᱸᱶ ᱵᱮᱱ ᱜᱚᱞᱯᱚ ᱠᱮᱛ ᱚᱱᱟ ᱜᱮᱠᱚ ᱢᱚᱱᱮᱭᱟ ᱦᱟᱸᱜ ᱠᱷᱟᱱ ᱾
ᱦᱳᱭ, ᱜᱟᱛᱮ ᱠᱚ ᱡᱟ ᱱᱤᱭᱟᱹ ᱠᱚᱴᱟ ᱫᱤᱱ ᱠᱚ ᱞᱮᱞᱟᱣᱤᱧ ᱠᱟᱱᱟ ᱢᱟ ᱱᱚᱣᱟ ᱦᱤᱱᱟᱹᱧ-ᱟ ᱛᱚ ᱱᱚᱜ-ᱚᱭ ᱜᱚᱞᱯᱚ ᱵᱟᱲᱟ ᱦᱩᱭᱩᱜ ᱠᱟᱱᱟ᱾ ᱟᱫᱚ ᱛᱚᱵᱮ ᱠᱚ ᱞᱟᱹᱭ ᱮᱫᱟ ᱧᱟᱢ ᱠᱮᱫ ᱠᱚᱣᱟᱢ᱾ ᱟᱫᱚ ᱟᱞᱮ ᱫᱚ ᱪᱮᱫᱟᱜ ᱮᱢ ᱨᱚᱲ ᱟᱞᱮᱭᱟ᱾
ᱟᱹᱞᱤᱧ ᱯᱳᱭᱞᱳ ᱯᱳᱭᱞᱳ ᱟᱹᱞᱤᱧ ᱦᱚᱸᱠᱚ ᱚᱱᱠᱟ ᱞᱤᱧ ᱛᱟᱦᱮᱸᱫ-ᱟ᱾
ᱛᱟᱦᱚᱞᱮ ᱴᱷᱤᱠᱜᱮᱭᱟ ᱯᱚᱨᱮ ᱞᱤᱧ ᱯᱷᱳᱱ ᱟᱵᱤᱱᱟ ᱚᱱᱟ ᱫᱚ᱾
ᱦᱮᱸ ᱴᱟᱭᱤᱢ ᱦᱳᱭ ᱦᱮᱡ ᱱᱟᱛᱚ ᱟᱨ ᱫᱩ ᱟᱲᱟᱭ ᱢᱤᱱᱤᱴ, ᱢᱤᱫ ᱢᱤᱱᱤᱴ ᱜᱟᱱ ᱛᱟᱦᱚᱞᱮ ᱱᱤᱭᱟᱹ ᱜᱷᱟᱹᱲᱤᱡ ᱫᱚ ᱵᱮᱥ ᱵᱟᱲᱟ ᱜᱮ ᱵᱟᱝ?
ᱦᱳᱭ ᱱᱤᱭᱟᱹ ᱜᱷᱟᱲᱤᱡ ᱫᱚ ᱵᱮᱥ ᱵᱟᱲᱟ ᱜᱮ᱾ ᱥᱟᱨᱟ ᱧᱤᱫᱟᱹ ᱯᱟᱲᱦᱟᱣ ᱯᱮᱠᱴᱤᱠᱮᱞ ᱚᱱᱟ ᱜᱮᱛᱚ ᱠᱟᱹᱴᱤᱡ ᱥᱚᱢᱚᱥᱥᱟ ᱜᱮ ᱵᱩᱡᱷᱟᱹᱜ ᱠᱟᱱᱟ ᱥᱮ᱾
ᱦᱮᱸ ᱛᱟᱨᱯᱚᱨ ᱦᱟᱸᱜ ᱠᱷᱟᱱ ᱦᱟᱯᱮᱥᱮ ᱯᱨᱚᱡᱮᱠᱴ ᱴᱚᱡᱮᱠᱴ ᱦᱟᱸᱜ ᱠᱷᱟᱱ ᱵᱮᱫᱚᱢ ᱠᱚ ᱮᱢᱚᱜ-ᱟ ᱦᱟᱸᱜ ᱠᱷᱟᱱ᱾
ᱦᱮᱸ ᱱᱤᱛᱚᱜ ᱨᱮᱜᱮ ᱠᱚ ᱮᱢ ᱥᱟᱵ ᱟᱠᱟᱤᱧᱟᱹ ᱯᱮ ᱯᱩᱱ ᱫᱤᱱ ᱦᱩᱭ ᱟᱠᱟᱱᱟ ᱯᱨᱤᱠᱴᱤᱠᱮᱞ ᱚᱱᱟ ᱨᱮᱜᱮ ᱵᱟᱭᱤᱥ ᱯᱮᱡ ᱚᱞ᱾
ᱟᱨ ᱤᱭᱟᱹ ᱢᱮᱛᱷ ᱢᱮᱱᱟᱜ ᱛᱟᱵᱤᱱᱟ ᱛᱚ ᱛᱟᱦᱚᱞᱮ ᱵᱟᱝ?
ᱦᱮᱸ ᱵᱟᱝ ᱵᱟᱝ ᱵᱟᱭᱳᱥᱟᱭᱮᱱᱥ ᱛᱟᱞᱤᱧ ᱵᱟᱝ ᱯᱷᱤᱡᱤᱠᱥ, ᱠᱮᱢᱤᱥᱴᱨᱤ, ᱵᱟᱭᱳᱞᱚᱡᱤ ᱟᱹᱞᱤᱧᱟᱜ ᱫᱚ᱾
ᱟᱪᱪᱷᱟ ᱟᱪᱪᱷᱟ ᱟᱪᱪᱷᱟ
ᱚᱵᱤᱱᱟᱜ ᱫᱚ?
ᱦᱮᱸ ᱟᱹᱞᱤᱧᱟᱜ ᱫᱚ ᱠᱷᱟᱱ ᱢᱮᱛᱷ ᱢᱮᱱᱟᱜᱼᱟ ᱟᱫᱚ ᱮᱠᱥᱴᱨᱟ ᱫᱚᱦᱚ ᱢᱟᱱᱮ ᱚᱱᱮ ᱚᱱᱟ ᱫᱚ ᱯᱷᱳᱨ ᱥᱟᱵᱡᱮᱴ ᱫᱚᱦᱚ ᱦᱟᱛᱟᱲ ᱦᱳᱭ ᱠᱟᱱᱟ᱾
ᱟᱪᱪᱷᱟ ᱟᱪᱪᱷᱟ ᱛᱟᱦᱚᱞᱮ ᱟᱵᱤᱱᱟᱜ ᱫᱚ ᱯᱤᱭᱳᱨ ᱥᱟᱭᱥ ᱜᱮ᱾
ᱟᱫᱚ ᱚᱱᱟ ᱫᱚ ᱦᱟᱸᱜ ᱠᱷᱟᱱ ᱦᱤᱥᱟᱹᱵ ᱨᱮᱫᱚ ᱵᱟᱝ ᱦᱤᱥᱟᱹᱵᱚᱜᱼᱟ ᱛᱚ
ᱛᱟᱦᱚᱞᱮ ᱜᱚᱝᱠᱮ ᱥᱚᱢᱚᱭ ᱫᱚ ᱦᱩᱭ ᱜᱚᱜᱱᱟ᱾